ᱦᱮᱞᱳ
ᱦᱮᱸ ᱡᱚᱦᱟᱨ ᱜᱮ
ᱦᱮᱸ ᱵᱚᱭᱦᱟ ᱡᱚᱦᱟᱨ ᱜᱮ ᱟᱨ ᱟᱹᱰᱤ ᱛᱟᱸᱜᱤ ᱦᱚᱨ ᱨᱤᱧ ᱛᱟᱦᱮᱸ ᱠᱟᱱᱟ ᱮᱱᱛᱮᱫ ᱮᱱᱟᱱ ᱠᱷᱚᱧ ᱛᱟᱹᱜᱤ ᱨᱮ ᱢᱤᱱᱟᱹᱧᱟ ᱡᱮ ᱠᱚᱨᱠᱚᱞ ᱛᱤᱨᱮ ᱦᱤᱡᱩᱜ-ᱟ
ᱦᱮᱸ ᱤᱧ ᱦᱚᱸ ᱠᱚᱞ ᱢᱟᱧ ᱢᱮᱱᱮᱫ ᱛᱟᱦᱮᱸᱱ ᱜᱮᱭᱟ ᱟᱫᱚ ᱱᱮᱴᱣᱟᱨᱠ ᱤᱧᱟᱹᱜ ᱦᱚᱸ ᱛᱷᱚᱲᱟ ᱜᱟᱱ ᱵᱟᱭ ᱠᱟᱹᱢᱤ ᱭᱮᱫ ᱠᱟᱱ ᱛᱟᱦᱮᱸᱱᱟ ᱟᱫᱚ ᱚᱱᱟ ᱛᱷᱚᱲᱟ ᱜᱟᱱᱤᱧ ᱞᱮᱴ ᱧᱚᱜᱱᱟ
ᱟᱪᱪᱷᱟ ᱟᱪᱪᱷᱟ ᱦᱩᱭ ᱫᱟᱲᱮᱭᱟᱜ-ᱟ ᱱᱚᱣᱟ ᱠᱚᱫᱚ ᱦᱟᱸᱜ ᱟᱨ ᱛᱚᱵᱮ ᱮᱥᱮ ᱫᱚ ᱪᱮᱫ ᱞᱮᱠᱟ ᱱᱟᱯᱟᱭ ᱵᱟᱲᱟ ᱜᱮᱭᱟᱯᱮ ᱦᱟᱸᱜ
ᱦᱮᱸ ᱟᱞᱮ ᱠᱚᱢᱟ ᱱᱟᱯᱟᱭ ᱵᱟᱲᱟ ᱜᱤ ᱟᱯᱮᱜᱤ ᱪᱮᱫ ᱞᱮᱠᱟ
ᱟᱞᱮ ᱦᱚᱸ ᱱᱚᱜᱚᱭ ᱪᱟᱸᱫᱳ ᱵᱚᱸᱜᱟᱣᱟᱜ ᱫᱩᱞᱟᱹᱲ ᱫᱟᱭᱟ ᱛᱮᱜᱤ ᱱᱤᱛᱚᱜ ᱫᱷᱟᱹᱵᱤᱡ ᱢᱟ ᱱᱟᱯᱟᱭ ᱜᱮ ᱢᱮᱱᱟᱜ ᱞᱮᱭᱟ ᱟᱨ ᱚᱲᱟᱜ ᱠᱚᱨᱮ ᱦᱚᱸ ᱢᱟᱱᱮ ᱡᱚᱛᱚ ᱦᱚᱲ ᱜᱮ ᱱᱟᱯᱟᱭ ᱜᱮ ᱢᱮᱱᱟᱜ ᱞᱮᱭᱟ ᱟᱫᱚ ᱤᱧ ᱫᱩᱧ ᱢᱮᱱᱟ ᱵᱚᱞᱮ ᱡᱚᱛᱚ ᱦᱚᱲ ᱜᱮ ᱱᱮᱜ-ᱮ ᱱᱮᱝᱠᱟ ᱱᱟᱯᱟᱭ ᱜᱮᱵᱚᱱ ᱛᱟᱦᱮᱸᱱ ᱠᱷᱟᱡ ᱫᱚ ᱦᱟᱸᱜ ᱢᱚᱸᱡᱽ ᱦᱩᱭᱩᱜ-ᱟ ᱮᱱᱛᱮ ᱢᱮᱱᱟᱠᱩ ᱡᱮ ᱱᱟᱯᱟᱭ ᱦᱚᱲᱢᱚ ᱨᱤᱜᱤ ᱱᱟᱯᱟᱭ ᱢᱚᱛᱞᱚᱵ ᱦᱚᱲᱢᱚ ᱱᱟᱯᱟᱭ ᱛᱟᱦᱮᱸᱱ ᱛᱟᱢ ᱠᱷᱟᱡ ᱡᱚᱛᱚ ᱡᱤᱱᱤᱥ ᱮᱢ ᱠᱚᱨᱟᱣ ᱫᱟᱲᱮᱭᱟᱜ-ᱟ ᱦᱟᱸᱜ ᱟᱨ ᱡᱩᱫᱤ ᱦᱚᱲᱢ ᱜᱮ ᱥᱮ ᱱᱚᱣᱟ ᱢᱚᱱᱮ ᱡᱤᱣᱤ ᱢᱚᱸᱡᱽ ᱜᱤ ᱵᱟᱝ ᱛᱟᱦᱮᱸᱱ ᱛᱟᱢ ᱠᱷᱟᱡ ᱫᱚ ᱪᱮᱫ ᱡᱤᱱᱤᱥ ᱦᱚᱸ ᱵᱟᱢ ᱪᱮᱠᱟᱹ ᱫᱟᱲᱮᱭᱟᱜ-ᱟᱢ ᱛᱚ ᱦᱚᱲᱢᱚ ᱡᱤᱣᱤ ᱱᱟᱯᱟᱭ ᱫᱚ ᱟᱹᱰᱤ ᱞᱟᱹᱠᱛᱤᱭᱟᱱ ᱡᱤᱱᱤᱥ ᱠᱟᱱᱟ ᱥᱮ ᱟᱹᱰᱤ ᱫᱚᱨᱠᱟᱨ ᱜᱮᱭᱟ ᱦᱟᱸᱜ
ᱦᱮᱸ ᱚᱱᱟ ᱠᱟᱱ ᱜᱮ ᱚᱱᱟ ᱦᱚᱸ ᱤᱧ ᱦᱚᱧ ᱢᱮᱱᱮᱫ ᱠᱟᱱ ᱜᱮᱭᱟ ᱦᱚᱲᱢᱚ ᱡᱤᱣᱤ ᱠᱚ ᱢᱚᱸᱡᱽ ᱜᱤ ᱵᱟᱝ ᱛᱟᱦᱮᱸᱱ ᱠᱷᱟᱡ ᱫᱚ ᱵᱟᱝ ᱦᱩᱭᱩᱜ-ᱟ ᱛᱚ ᱟᱫᱚ ᱛᱚᱵᱮ ᱟᱫᱚ ᱛᱚᱵᱮ ᱛᱮᱦᱮᱧ ᱟᱜ ᱞᱟᱹᱭ ᱛᱟᱞᱟᱝ ᱢᱮ ᱪᱮᱫ ᱞᱮᱠᱟ ᱟᱯᱮ ᱥᱮᱫ
ᱟᱞᱮ ᱥᱮᱭᱟᱜ ᱱᱚᱜ-ᱚᱭ ᱦᱚᱭ ᱦᱤᱸᱥᱤᱫ ᱞᱮᱠᱟᱧ ᱢᱮᱱ ᱞᱮᱠᱷᱟᱡ ᱫᱚ ᱦᱟᱸᱜ ᱟᱞᱮ ᱥᱮᱱᱟᱜ ᱦᱚᱭ ᱦᱤᱸᱥᱤᱫ ᱫᱚ ᱛᱤᱦᱤᱧ ᱫᱚ ᱟᱹᱰᱤ ᱢᱚᱸᱡᱽ ᱵᱩᱡᱷᱟᱹᱜ ᱠᱟᱱᱟ ᱮᱱᱛᱮ ᱥᱮᱛᱟᱜ ᱥᱮᱛᱟᱜ ᱱᱚᱝᱠᱟ ᱥᱮᱨᱢᱟ ᱫᱟᱜ ᱮ ᱡᱟᱹᱲᱤ ᱠᱮᱫ ᱛᱮ ᱟᱹᱰᱤ ᱱᱟᱯᱟᱭ ᱵᱩᱡᱷᱟᱹᱜ ᱠᱟᱱᱟ ᱦᱚᱭᱚᱝᱜᱤ ᱟᱨ ᱚᱛ ᱠᱚᱦᱚᱸ ᱨᱮᱭᱟᱲ ᱜᱮ ᱟᱹᱭᱠᱟᱹᱜ ᱠᱟᱱᱟ ᱟᱨ ᱛᱤᱦᱮᱧ ᱠᱷᱚᱡ ᱞᱟᱦᱟ ᱦᱚᱞᱟᱧ ᱞᱟᱹᱭ ᱞᱮᱠᱷᱟᱡ ᱥᱮ ᱚᱱᱟ ᱠᱷᱚᱡ ᱞᱟᱦᱟ ᱫᱤᱱᱤᱧ ᱞᱟᱹᱭ ᱞᱮᱠᱷᱟᱡ ᱫᱚ ᱦᱟᱸᱜ ᱟᱹᱰᱤ ᱡᱟᱹᱥᱛᱤ ᱥᱤᱛᱩᱝ ᱠᱟᱱ ᱛᱟᱦᱮᱸᱱᱟ ᱟᱫᱚ ᱚᱱᱠᱟ ᱵᱩᱡᱷᱟᱹᱜ ᱠᱟᱱ ᱛᱟᱦᱸᱮᱱᱟ ᱵᱚᱞᱮ ᱨᱩᱢ ᱠᱚᱨᱮᱢ ᱛᱟᱦᱮᱸᱱ ᱨᱮ ᱦᱚᱸ ᱵᱟᱢ ᱛᱟᱦᱮᱸ ᱫᱟᱲᱮᱭᱟᱜ-ᱟ ᱥᱮᱢ ᱚᱱᱠᱟ ᱵᱩᱡᱷᱟᱹᱜ ᱠᱟᱱ ᱛᱟᱦᱮᱸᱱᱟ ᱵᱟᱯᱷᱟᱣ ᱤᱥᱤᱱᱚᱜ-ᱟᱢ ᱟᱫᱚ ᱚᱱᱮ ᱟᱹᱰᱤ ᱫᱚᱥᱨᱟ ᱟᱹᱭᱠᱟᱹᱜ ᱠᱟᱱ ᱛᱟᱦᱮᱸᱱᱟ ᱟᱫᱚ ᱱᱤᱛ-ᱚᱜ ᱢᱟ ᱦᱟᱜ ᱟᱹᱰᱤ ᱱᱟᱯᱟᱭ ᱜᱮ ᱵᱩᱡᱷᱟᱹᱜ ᱠᱟᱱᱟ ᱟᱫᱚ ᱟᱞᱮᱥᱮᱫ ᱫᱚ ᱱᱚᱜ ᱱᱚᱝᱠᱟ ᱜᱮ ᱵᱩᱡᱷᱟᱹᱜ ᱠᱟᱱᱟ ᱢᱟᱱᱮ ᱡᱚᱠᱷᱚᱱ ᱫᱟᱜ ᱠᱟ ᱛᱚᱵᱮ ᱩᱱ ᱦᱤᱞᱳᱜ ᱫᱚ ᱴᱷᱤᱠᱴᱷᱟᱠ ᱵᱩᱡᱷᱟᱹᱜ-ᱟ ᱟᱨ ᱵᱟᱨ ᱯᱮ ᱫᱤᱱ ᱦᱩᱭ ᱞᱮᱱᱠᱷᱟᱱ ᱫᱚ ᱟᱨᱦᱚᱸ ᱥᱤᱛᱩᱝ ᱟᱨᱦᱚᱸ ᱩᱫᱽᱜᱟᱹᱨ ᱚᱱᱮ ᱚᱱᱠᱟ ᱵᱩᱡᱷᱟᱹᱜ ᱠᱟᱱᱟ ᱛᱚ ᱟᱯᱮ ᱥᱮᱫᱟᱜ ᱟᱯᱮ ᱥᱮᱱᱟᱜ ᱦᱚᱭ ᱦᱤᱸᱥᱤᱫ ᱠᱚᱫᱚ ᱪᱮᱫ ᱞᱮᱠᱟ ᱦᱟᱜ ᱱᱟᱯᱟᱭ ᱜᱮ ᱥᱮ
ᱟᱞᱮ ᱥᱮᱫ ᱦᱚᱸ ᱚᱱᱠᱟ ᱟᱢᱮᱢ ᱞᱟᱹᱭ ᱠᱮᱫ ᱞᱮᱠᱟ ᱜᱤ ᱟᱯᱮ ᱥᱮᱜ ᱞᱮᱠᱟ ᱜᱤ ᱚᱱᱠᱟ ᱜᱤ ᱵᱚᱞᱮ ᱛᱤᱱ ᱡᱚᱠᱷᱟ ᱫᱟᱜᱟ ᱩᱱ ᱡᱠᱷᱟᱡ ᱫᱚ ᱟᱹᱰᱤ ᱢᱚᱸᱡᱽ ᱦᱚᱭᱟ ᱟᱨ ᱟᱹᱰᱤ ᱢᱚᱡᱽ ᱜᱤ ᱟᱭᱠᱟᱹᱜ-ᱟ ᱵᱟᱝ ᱫᱟᱜ ᱠᱷᱟᱱ ᱢᱟᱛᱚ ᱟᱹᱰᱤ ᱥᱤᱛᱩᱝ-ᱟ ᱡᱟᱦᱟᱸ ᱥᱮᱜ ᱩᱰᱩᱠ ᱵᱟᱲᱟᱭ ᱦᱚᱸ ᱵᱟᱝ ᱵᱟᱝ ᱜᱮᱢ ᱩᱰᱩᱠ ᱫᱟᱲᱮᱭᱟᱜ-ᱟ
ᱮᱠᱟᱞ ᱠᱟᱱᱟ
ᱟᱨ ᱡᱟᱜᱮ ᱫᱟᱜ ᱠᱷᱟᱱ ᱫᱟᱜ ᱦᱤᱡᱩᱜ ᱞᱟᱦᱟ ᱨᱮᱦᱚᱸ ᱚᱱᱛᱮ ᱟᱹᱰᱤ ᱞᱚᱞᱚ ᱜᱮ ᱵᱷᱟᱵᱽ ᱠᱩ ᱩᱰᱩᱠᱚᱜ-ᱟ ᱚᱱᱟ ᱦᱚᱸ ᱚᱱᱟ ᱛᱮᱜᱮ ᱵᱩᱡᱷᱟᱹᱜ-ᱟ ᱵᱚᱞᱮ ᱛᱮᱦᱤᱧ ᱫᱚ ᱫᱟᱜᱟ ᱨᱤᱢᱤᱞ ᱠᱚ ᱧᱮᱞᱚᱜ ᱠᱟᱱᱟ ᱟᱹᱰᱤ ᱟᱸᱴ ᱵᱷᱟᱵᱽ ᱦ ᱭ
ᱮᱠᱟᱞ ᱮᱠᱟᱞ
ᱦᱚᱸ ᱵᱩᱡ ᱠᱟᱜ-ᱟ ᱵᱚᱞᱮ ᱛᱟᱠᱟ ᱟᱨ ᱥᱤᱛᱩᱝ ᱛᱮ ᱥᱤᱛᱩᱝ ᱜᱮᱭᱟ ᱟᱹᱰᱤ ᱡᱟᱨᱟᱜ ᱡᱟᱨᱟᱜ
ᱚᱱᱮ ᱚᱱᱟ ᱠᱟᱱ ᱜᱮᱭᱟ ᱦᱟᱸᱜ ᱟᱨ ᱱᱚᱜ-ᱚ ᱱᱚᱝᱠᱟ ᱟᱹᱰᱤ ᱡᱟᱹᱥᱛᱤ ᱱᱚᱝᱠᱟ ᱡᱟᱨᱟᱜ ᱡᱮᱨᱟᱜ ᱥᱤᱛᱩᱝ ᱠᱷᱟᱡ ᱦᱚᱸ ᱢᱟᱱᱮ ᱠᱟᱹᱢᱤ ᱦᱚᱸ ᱵᱟᱢ ᱠᱟᱹᱢᱤ ᱫᱟᱲᱮᱭᱟᱜ-ᱟ ᱡᱟᱦᱟᱸ ᱥᱮᱫ ᱜᱮ ᱵᱟᱢ ᱪᱟᱞᱟᱣ ᱫᱟᱲᱮᱭᱟᱜ-ᱟ ᱵᱟᱝ ᱫᱚ ᱚᱲᱟᱜ ᱨᱮᱢ ᱵᱚᱞᱚ ᱫᱟᱲᱮᱭᱟᱜ-ᱟ ᱵᱟᱝ ᱫᱚ ᱵᱟᱦᱨᱮ ᱨᱮᱢ ᱛᱟᱦᱮᱸ ᱫᱟᱲᱮᱭᱟᱜ-ᱟ ᱢᱟᱱᱮ ᱟᱹᱰᱤ ᱠᱚᱥᱴᱚ ᱵᱩᱡᱷᱟᱹᱜ-ᱟ ᱾ ᱟᱫᱚ ᱤᱧ ᱫᱚ ᱱᱟᱜ ᱚᱱᱟ ᱠᱷᱟᱹᱛᱤᱨ ᱛᱮ ᱱᱚᱣᱟ ᱥᱤᱛᱩᱝ ᱫᱤᱱ ᱫᱚ ᱱᱟᱯᱟᱭ ᱜᱮ ᱵᱟᱹᱧ ᱵᱩᱡᱷᱟᱹᱣᱟ ᱤᱧ ᱫᱚ ᱦᱟᱸᱜ ᱱᱚᱣᱟ ᱨᱮᱭᱟᱲ ᱫᱤᱱ ᱛᱷᱚᱲᱟ ᱢᱚᱡᱡᱽ ᱤᱧ ᱵᱩᱡᱷᱟᱹᱣᱟ ᱮ ᱮᱱᱛᱮᱫ ᱨᱮᱭᱟᱲ ᱫᱤᱱ ᱫᱚ ᱱᱚᱣᱟ ᱠᱟᱢᱨᱟ ᱨᱮ ᱩᱭᱩ ᱩᱭᱩ ᱠᱚᱢ ᱨᱮᱭᱟᱲ ᱢᱮᱠᱷᱟ ᱡᱟᱹᱥᱛᱤ ᱟᱨ ᱪᱮᱫ ᱵᱚᱞᱚᱠ ᱠᱚᱢ ᱢᱳᱵᱟᱭᱤᱞ ᱠᱚ ᱪᱟᱞᱟᱣ ᱵᱟᱲᱟᱭ ᱢᱮ ᱥᱮ ᱡᱟᱦᱟᱱᱟᱜ ᱪᱤᱠᱟ ᱵᱟᱲᱟᱭ ᱢᱮ ᱚᱱᱮ ᱚᱱᱠᱟ ᱟᱨ ᱱᱮᱛᱟᱨ ᱫᱤᱱ ᱫᱚ ᱥᱮ ᱚᱱᱟ ᱩᱫᱽᱜᱟᱹᱨ ᱫᱤᱱ ᱫᱚ ᱦᱟᱸᱜ
ᱠᱟᱢᱨᱟ ᱛᱮᱦᱚᱸ ᱵᱟᱢ ᱩᱭᱩ ᱜᱟᱱᱚᱜ-ᱟ ᱾ ᱰᱟᱹᱵᱽᱨᱟᱹᱜ ᱠᱷᱟᱡᱽ ᱦᱚᱸ ᱢᱚᱡᱽ ᱵᱟᱢ ᱟᱹᱭᱠᱟᱹᱣᱟ ᱛᱷᱚᱲᱟ ᱜᱟᱱ ᱢᱤᱫ ᱜᱷᱟᱹᱲᱤᱡ ᱞᱟᱹᱜᱤᱫ ᱢᱚᱡᱽ ᱮᱢ ᱟᱹᱭᱠᱟᱹᱣᱟ ᱵᱟᱠᱷᱟᱡ ᱫᱚ ᱦᱟᱸᱜ ᱵᱟᱝ
ᱟᱹᱰᱤ ᱢᱩᱥᱠᱤᱞ ᱞᱮᱠᱟ ᱟᱢ ᱫᱚ ᱦᱟᱸᱜ ᱚᱠᱟᱴᱟᱜ ᱫᱤᱱ ᱥᱮ ᱚᱠᱟᱴᱟᱜ ᱚᱠᱛᱚ ᱛᱚ ᱱᱟᱯᱟᱭᱮᱢ ᱵᱩᱡᱷᱟᱹᱣᱟ ᱚᱱᱟ ᱦᱟᱸᱜ
ᱤᱧᱦᱚᱸ ᱤᱧᱦᱚᱸᱧ ᱢᱮᱱ ᱠᱮᱭᱟ ᱟᱢ ᱞᱮᱠᱟ ᱜᱮ ᱵᱚᱞᱮ ᱩᱫᱽᱜᱟᱹᱨ ᱫᱤᱱ ᱦᱚᱸ ᱵᱚᱞᱮ ᱠᱟᱹᱢᱤ ᱦᱚᱸ ᱵᱟᱝ ᱜᱟᱱᱚᱜ-ᱟ ᱡᱮᱭᱥᱮ ᱟᱢ ᱠᱟᱹᱢᱤ ᱠᱷᱟᱡᱽ ᱵᱚᱞᱮ ᱠᱟᱹᱢᱤ ᱞᱟᱸᱜᱟ ᱟᱢ ᱟᱨ ᱩᱫᱽᱜᱟᱹᱨᱟ ᱾ ᱚᱱᱟ ᱦᱚᱸ ᱢᱚᱡᱽ ᱵᱟᱧ ᱟᱹᱭᱠᱟᱹᱜ-ᱟ ᱟᱨ ᱱᱟᱛᱮ ᱨᱮᱭᱟᱲ ᱫᱤᱱ ᱠᱟᱹᱢᱤ ᱠᱷᱟᱡᱽ ᱦᱚᱢ ᱞᱚᱞᱚ ᱤᱭᱟᱹᱜ ᱠᱟᱹᱢᱤ ᱞᱟᱜᱟᱜ-ᱟ ᱾ ᱟᱨ ᱨᱮᱭᱟᱲ ᱦᱚᱸ ᱩᱱᱟᱹᱜ ᱵᱟᱝ ᱟᱹᱭᱠᱟᱹᱜ-ᱟ ᱛᱚ ᱢᱚᱡᱽ ᱜᱮᱢ ᱟᱹᱭᱠᱟᱹᱣᱟ ᱾ ᱠᱟᱹᱡ ᱨᱮᱭᱟᱲ ᱛᱤᱱ ᱠᱟᱹᱢᱤ ᱠᱟᱹᱢᱤ ᱠᱟᱜ ᱟᱢ ᱵᱟᱢ ᱞᱚᱞᱚᱜ-ᱟ ᱵᱟᱝ ᱨᱮᱭᱟᱲ ᱢᱮᱭᱟ ᱾ ᱚᱱᱟ ᱦᱚᱸ ᱢᱚᱡᱽ ᱟᱹᱭᱠᱟᱹᱜ-ᱟ ᱟᱨ ᱱᱟᱛᱮ ᱢᱟ ᱪᱮᱛᱟᱱ ᱠᱷᱚᱡᱽ ᱢᱟ ᱥᱤᱛᱩᱝ ᱟᱨ ᱠᱟᱹᱢᱤ ᱞᱟᱸᱜᱟ ᱠᱚᱜ-ᱟᱢ ᱞᱚᱞᱚ ᱠᱟᱜ ᱟᱢ ᱟᱨᱦᱚᱸ ᱵᱟᱹᱲᱤᱡ ᱤᱠᱟᱹᱛᱮ ᱚᱱᱟ ᱦᱚᱸ ᱤᱧ ᱦᱚᱸ ᱵᱟᱹᱧ ᱠᱩᱥᱤᱭᱟᱜ-ᱟ ᱵᱚᱞᱮ ᱩᱫᱩᱜ ᱥᱤᱛᱩᱝ ᱫᱤᱱ ᱫᱚ
ᱦᱩᱸ ᱦᱩᱸ ᱚᱱᱮ ᱚᱱᱠᱟ ᱠᱟᱱ ᱜᱮᱭᱟ ᱦᱟᱸᱜ ᱟᱨ ᱡᱟᱹᱥᱛᱤ ᱦᱚᱲ ᱫᱚᱢ ᱢᱮᱱ ᱞᱮᱠᱷᱟᱡ ᱫᱚ ᱦᱟᱸᱜ ᱟᱫᱚᱢ ᱟᱫᱚᱢ ᱠᱚᱫᱚ ᱦᱟᱸᱜ ᱱᱚᱣᱟ ᱦᱮᱸ ᱫᱟᱜ ᱫᱤᱱ ᱦᱚᱸᱠᱚ ᱠᱩᱥᱤᱭᱟᱜ-ᱟ ᱮᱱᱛᱮᱜ ᱫᱟᱜ ᱨᱮ ᱟᱫᱚᱢ ᱠᱚᱫᱚ ᱮᱱᱮᱡ ᱥᱟᱱᱟ ᱠᱚᱣᱟ ᱥᱮ ᱱᱚᱝᱠᱟ ᱦᱟᱹᱠᱩ ᱜᱚᱡ ᱠᱚ ᱥᱟᱱᱟ ᱠᱚᱣᱟ ᱥᱮ ᱟᱭᱢᱟ ᱞᱮᱠᱟᱱ ᱡᱤᱱᱤᱥ ᱛᱚᱵᱮ ᱟᱢ ᱫᱚ ᱱᱚᱣᱟ ᱫᱟᱜ ᱫᱤᱱ ᱥᱮ ᱱᱚᱣᱟ ᱡᱟᱹᱯᱩᱫ ᱫᱤᱱ ᱫᱚ ᱦᱟᱸᱜ ᱪᱮᱫ ᱞᱮᱠᱟᱢ ᱟᱹᱭᱠᱟᱹᱣᱟ ᱾ ᱱᱟᱯᱟᱭ ᱜᱮ ᱥᱮ ᱪᱮᱫ ᱞᱮᱠᱟ ᱚᱱᱟ ᱦᱚᱸ ᱟᱢ ᱞᱟᱹᱭ ᱥᱚᱫᱚᱨ ᱢᱮᱭᱟ ᱚᱱᱟ ᱛᱟᱭᱱᱚᱢ ᱦᱟᱸᱜ ᱤᱧᱤᱧ ᱞᱟᱹᱭᱟ ᱵᱚᱞᱮ ᱤᱧ ᱪᱮᱫ ᱞᱮᱠᱟᱧ ᱟᱹᱭᱠᱟᱹᱣᱟ ᱾
ᱦᱮᱸ ᱱᱟᱯᱟᱭ ᱫᱚ ᱱᱟᱯᱟᱭ ᱜᱤᱧ ᱟᱹᱭᱠᱟᱹᱣᱟ ᱟᱨ ᱵᱟᱡᱟᱨ ᱥᱮᱫ ᱨᱮᱦᱚᱸ ᱛᱟᱦᱮᱸᱱ ᱠᱷᱟᱱ ᱦᱚᱸ ᱱᱟᱯᱟᱭ ᱫᱚ ᱟᱹᱭᱠᱟᱹᱜ ᱜᱮᱭᱟ ᱾
ᱮᱠᱷᱟᱱ
ᱫᱟᱜ ᱠᱟ ᱟᱨ ᱢᱚᱛᱞᱚᱵ
ᱧᱮᱞ ᱵᱟᱲᱟᱭ ᱦᱚᱸ ᱛᱷᱚᱲᱟ ᱜᱟᱱ ᱫᱟᱜ ᱥᱮᱫ ᱞᱚᱦᱚᱫ ᱧᱚᱜ ᱦᱚᱸ ᱱᱟᱯᱟᱭ ᱜᱮ ᱤᱠᱟᱹᱜ-ᱟ ᱟᱛᱳ ᱥᱮᱫ ᱦᱚᱸ ᱱᱤᱠᱟᱹ ᱜᱮ ᱱᱟᱯᱟᱭ ᱤᱠᱟᱹᱜ-ᱟ ᱾ ᱟᱫᱚ ᱱᱤᱭᱟᱹ ᱫᱚ ᱵᱟᱹᱲᱤᱡ ᱱᱚᱜ-ᱚ ᱱᱚᱝᱠᱟ ᱟᱹᱭᱠᱟᱹᱜ-ᱟ ᱵᱚᱞᱮ ᱦᱩ ᱡᱮ ᱞᱟᱦᱟᱛᱮ ᱟᱹᱛᱩ ᱥᱮᱫ ᱤᱧ ᱛᱟᱦᱮᱸ ᱠᱟᱱ ᱠᱷᱟᱡᱽ ᱟᱨ ᱱᱚᱝᱠᱟ ᱫᱟᱜᱟ ᱟᱨ ᱮᱱᱛᱮ ᱴᱟᱺᱰᱤ ᱛᱮ ᱩᱥᱩᱨ ᱢᱮᱭᱟ ᱟᱫᱚ ᱚᱱᱟ ᱜᱮᱞᱤᱧ ᱪᱟᱞᱟᱜ ᱫᱤᱠᱷᱮ ᱛᱤᱠᱷᱟᱜ-ᱟ
ᱟᱹᱰᱤ ᱱᱟᱯᱟᱭ ᱟᱨ ᱟᱹᱰᱤ ᱡᱚᱛᱷᱟᱛ ᱠᱟᱛᱷᱟᱢ ᱞᱟᱹᱭ ᱥᱚᱫᱚᱨ ᱠᱮᱫᱟ ᱱᱚᱰᱮᱸ ᱦᱟᱸᱜ ᱟᱫᱚ ᱡᱟᱹᱥᱛᱤ ᱫᱚ ᱱᱚᱜ ᱱᱤᱭᱟᱹ ᱠᱚᱫᱚ ᱮᱠᱟᱞ ᱞᱮᱠᱟᱞ ᱢᱟᱱᱮ ᱮᱯ ᱨᱮ ᱥᱮ ᱱᱚᱝᱠᱟ ᱨᱚᱱ ᱵᱟᱝ ᱜᱟᱱᱚᱜᱼᱟ ᱦᱟᱸᱜ᱾ ᱟᱫᱚ ᱢᱟᱱᱮ ᱚᱱᱠᱟ ᱨᱚᱲ ᱫᱚ ᱜᱟᱱᱚᱜ ᱜᱮᱭᱟ ᱮᱱᱛᱮᱫ ᱱᱚᱝᱠᱟ ᱫᱚ ᱵᱩᱡᱷᱟᱹᱜ ᱜᱮᱭᱟ ᱾ ᱟᱨ ᱤᱧᱟᱹᱜ ᱤᱧ ᱞᱟᱹᱭ ᱞᱮᱠᱷᱟᱡ ᱦᱚᱸ ᱱᱚᱣᱟ ᱨᱮᱭᱟᱲ ᱫᱤᱱ ᱢᱟᱱᱮ ᱱᱚᱣᱟ ᱡᱟᱹᱯᱩᱫ ᱫᱤᱱ ᱫᱚ ᱱᱟᱯᱟᱭ ᱦᱚᱸ ᱱᱟᱯᱟᱭᱤᱧ ᱟᱹᱭᱠᱟᱹᱣᱟ ᱟᱨ ᱵᱟᱹᱲᱤᱡ ᱦᱚᱸ, ᱢᱟᱱᱮ ᱢᱤᱠᱥ ᱞᱮᱠᱟᱢ ᱢᱮᱱ ᱫᱟᱲᱮᱭᱟᱜᱼᱟ, ᱮᱱᱛᱮᱜ ᱛᱚ ᱱᱚᱝᱠᱟ ᱫᱟᱜᱟᱭ ᱛᱚᱵᱮ ᱟᱹᱰᱤ ᱢᱚᱸᱡᱽ ᱜᱮ ᱵᱩᱡᱷᱟᱹᱜᱼᱟ ᱨᱟᱹᱥᱠᱟᱹ ᱜᱮ᱾ ᱟᱨ ᱦᱟᱹᱠᱩ ᱜᱚᱡ ᱠᱚ ᱪᱟᱞᱟᱣ ᱦᱩᱭᱩᱜᱼᱟ, ᱠᱟᱴᱠᱚᱢ ᱜᱚᱡ ᱠᱚ, ᱚᱱᱮ ᱚᱱᱟ ᱞᱟᱹᱜᱤᱫ ᱫᱚ ᱵᱚᱞᱮ ᱢᱤᱫ ᱦᱤᱥᱟᱹᱵ ᱛᱮᱢ ᱢᱮᱱ ᱞᱮᱠᱷᱟᱡ ᱫᱚ ᱱᱟᱯᱟᱭ ᱜᱮ, ᱢᱮᱱᱠᱷᱟᱱ ᱚᱱᱮᱢ ᱞᱟᱹᱭ ᱠᱮᱫ ᱚᱱᱠᱟ ᱢᱟᱱᱮ ᱴᱟᱺᱰᱤ ᱛᱮᱠᱚ ᱪᱟᱞᱟᱜ ᱨᱮᱱᱟᱜ ᱢᱤᱫᱴᱮᱱ ᱡᱟᱭᱜᱟ ᱜᱮ ᱵᱟᱢ ᱧᱟᱢᱟ ᱠᱷᱟᱥᱠᱟᱨ ᱱᱚᱣᱟ ᱟᱛᱳ ᱰᱤᱦᱟᱹᱛ ᱨᱮ, ᱮᱱᱛᱮᱜ ᱚᱠᱟ ᱥᱮᱫ ᱮᱢ ᱪᱟᱞᱟᱜᱼᱟ ᱪᱷᱟᱛᱟ ᱨᱮ ᱤᱫᱤ ᱠᱟᱛᱮᱜ ᱦᱚᱸ ᱜᱩᱨᱤᱡ ᱠᱚ ᱛᱟᱦᱮᱱᱟ ᱮ ᱚᱱᱟ ᱠᱚᱦᱚᱸ ᱢᱟᱱᱮ ᱫᱟᱜ ᱛᱮ ᱟᱹᱰᱤ ᱫᱩᱥᱨᱟ ᱧᱮᱞᱚᱜᱼᱟ᱾ ᱚᱱᱟ ᱠᱷᱟᱹᱛᱤᱨ ᱛᱮᱦᱚᱸ ᱢᱟᱱᱮ ᱱᱟᱯᱟᱭ ᱵᱟᱢ ᱵᱩᱡᱷᱟᱹᱜᱼᱟ ᱦᱟᱸᱜ, ᱟᱨᱦᱚᱸ ᱫᱚᱥᱟᱨ ᱢᱟ ᱟᱞᱮᱥᱮᱫ ᱢᱟ ᱟᱹᱰᱤ ᱡᱟᱹᱥᱛᱤ ᱱᱚᱝᱠᱟ ᱛᱷᱟᱹᱞᱤᱜᱼᱟ ᱞᱚᱥᱚᱫ ᱠᱚ, ᱢᱟᱱᱮ ᱟᱞᱮ ᱥᱮᱱᱟᱜ ᱚᱛ ᱦᱟᱥᱟ ᱫᱚ ᱢᱟᱱᱮ ᱟᱹᱰᱤ ᱛᱷᱟᱞᱤ ᱛᱷᱟᱞᱤ ᱦᱟᱥᱟ ᱠᱟᱱᱟ ᱟᱫᱚ ᱚᱱᱮ ᱚᱱᱟ ᱛᱮᱦᱚᱸ ᱟᱹᱰᱤ ᱡᱟᱹᱥᱛᱤ ᱦᱩᱸ ᱦᱩᱸ ᱟᱫᱚ ᱚᱱᱮ ᱚᱱᱟ ᱠᱷᱟᱹᱛᱤᱨ ᱛᱮ ᱢᱟᱱᱮ ᱫᱟᱬᱟ ᱵᱟᱲᱟᱭ ᱦᱚᱸ ᱢᱚᱸᱡᱽ ᱵᱟᱝ ᱟᱹᱭᱠᱟᱹᱜᱼᱟ᱾ ᱞᱚᱥᱚᱫ ᱞᱮᱱᱠᱷᱟᱡ ᱫᱚ ᱟᱫᱚ ᱚᱱᱮ ᱤᱱᱟᱹ ᱠᱚᱜᱮ ᱫᱤᱠ ᱫᱤᱠᱠᱟᱛ ᱫᱚ ᱦᱟᱸᱜ᱾ ᱟᱨ ᱢᱤᱫᱴᱮᱱ ᱢᱟᱦᱟ ᱱᱚᱜᱼᱚᱭ ᱟᱛᱳ ᱰᱤᱦᱟᱹᱛ ᱨᱮᱢ ᱛᱟᱦᱮᱱ ᱠᱷᱟᱡ ᱢᱟ, ᱚᱱᱟ ᱵᱤᱡᱽᱞᱤ ᱨᱮᱱᱟᱜ ᱯᱨᱚᱵᱞᱮᱢ ᱥᱮᱢ ᱢᱮᱱ ᱫᱟᱲᱮᱭᱟᱜᱼᱟ ᱠᱚᱥᱴᱚ ᱦᱟᱸᱜ᱾ ᱮᱱᱛᱮᱜ ᱱᱚᱣᱟ ᱛᱷᱚᱲᱟ ᱜᱟᱱ ᱜᱮ ᱫᱟᱜ ᱞᱮᱠᱷᱟᱡ ᱜᱮ ᱦᱟᱜ ᱢᱟᱱᱮ ᱞᱟᱭᱤᱱ ᱠᱚ ᱠᱟᱴᱟᱣ ᱠᱮᱫ ᱜᱮ᱾
ᱮᱱᱦᱚᱸ ᱛᱤᱱᱟᱹᱜ ᱫᱤᱱ ᱞᱟᱹᱜᱤᱫ ᱪᱚ᱾
ᱦᱮᱸ ᱦᱩᱸ ᱦᱩᱸ
ᱥᱮ ᱢᱤᱫ ᱫᱤᱱ ᱫᱟᱜᱟᱭ ᱵᱟᱨᱯᱮ ᱫᱤᱱ ᱠᱚ ᱠᱟᱴᱟᱣ ᱠᱟᱜᱼᱟ ᱚᱱᱟ ᱦᱚᱸ ᱛᱚ ᱥᱚᱢᱚᱥᱥᱟ ᱠᱚ ᱟᱹᱭᱠᱟᱹᱜ᱾ ᱛᱚ ᱟᱹᱰᱤ ᱫᱤᱠ ᱵᱟᱹᱲᱤᱡ ᱠᱮᱭᱟ ᱵᱚᱞᱮ,
ᱮᱠᱟᱞ ᱮᱠᱟᱞ ᱱᱚᱣᱟ ᱫᱚ ᱜᱚᱴᱟ ᱟᱛᱳ ᱰᱤᱦᱟᱹᱛ ᱨᱮᱱᱟᱜ ᱯᱨᱚᱵᱞᱮᱢ ᱠᱟᱱ ᱜᱮᱭᱟ ᱦᱟᱸᱜ᱾ ᱟᱫᱚ ᱟᱯᱮᱥᱮᱫ ᱛᱚᱵᱮ ᱪᱮᱫ ᱞᱮᱠᱟ ᱱᱚᱣᱟ ᱱᱮᱛᱟᱨ ᱢᱟᱦᱟᱸ ᱡᱟᱹᱯᱩᱫ ᱫᱤᱱ ᱛᱤᱭᱳᱜᱚᱜ ᱠᱟᱱ ᱦᱟᱸᱜ?
ᱟᱫᱚ ᱪᱟᱥᱵᱟᱥ ᱠᱚᱫᱚ ᱦᱩᱭ ᱵᱟᱲᱟᱭᱮᱱᱟ ᱥᱮ ᱟᱹᱣᱨᱤᱦᱟᱸ ᱢᱟᱱᱮ ᱦᱩᱲᱩ ᱟᱯᱷᱚᱨ ᱠᱚ,
ᱦᱮᱸ ᱟᱞᱮ ᱥᱮᱫ ᱫᱚ ᱦᱩᱲᱩ ᱟᱯᱷᱚᱨ ᱠᱚᱫᱚ ᱦᱩᱭ ᱵᱟᱲᱟᱭᱱᱟ, ᱟᱫᱚ ᱱᱮᱦᱟᱜ ᱜᱟᱹᱪᱷᱤ ᱠᱚ ᱛᱷᱚᱲᱟ ᱜᱟᱱ ᱨᱟᱠᱟᱵ ᱧᱚᱜᱚᱜ ᱠᱟᱱᱟ᱾
ᱟᱪᱪᱷᱟ ᱟᱪᱪᱷᱟ
ᱫᱟᱜ ᱫᱤᱱ ᱛᱤ ᱧᱚ ᱜᱚᱫ ᱞᱮᱱᱠᱷᱟᱱᱡ ᱜᱟᱹᱪᱷᱤ ᱠᱚ ᱛᱩ ᱛᱩᱫ ᱵᱟᱲᱟᱭ ᱦᱩᱭᱩᱜᱼᱟ, ᱟᱨ ᱨᱚᱦᱚᱭ ᱵᱟᱲᱟ ᱦᱩᱭᱩᱜᱼᱟ᱾
ᱮᱠᱟᱞ
ᱟᱨ ᱟᱯᱮᱥᱮᱫ ᱫᱚ ᱪᱮᱫ ᱞᱮᱠᱟ?
ᱟᱞᱮᱥᱮᱫ ᱦᱚᱸ ᱱᱚᱜᱼᱚᱭ ᱮᱢ ᱞᱟᱹᱭ ᱠᱮᱫ ᱞᱮᱠᱟᱜ ᱜᱮ ᱦᱟᱜ ᱟᱞᱮ ᱥᱮᱫ ᱦᱚᱸ ᱱᱚᱝᱠᱟ ᱮᱨ ᱟᱯᱷᱚᱨ ᱠᱚ ᱦᱩᱭ ᱵᱟᱲᱟ ᱟᱠᱟᱱᱟ ᱦᱟᱸᱜ᱾ ᱟᱨ ᱜᱟᱹᱪᱷᱤ ᱠᱚᱫᱚ ᱟᱹᱣᱨᱤ ᱞᱟᱹᱴᱩ ᱩᱛᱟᱹᱨᱚᱜᱼᱟ᱾ ᱱᱚᱝᱠᱟ ᱢᱤᱫ ᱠᱟᱹᱴᱩᱵ ᱞᱮᱠᱟ ᱱᱚᱝᱠᱟ ᱦᱩᱭᱩᱜ ᱜᱮᱭᱟ ᱦᱟᱸᱜ᱾ ᱟᱨ ᱢᱤᱫ ᱦᱟᱯᱛᱟ ᱜᱟᱱ ᱦᱩᱭ ᱞᱮᱱᱠᱷᱟᱡ ᱯᱟᱥᱮᱡ ᱜᱟᱹᱪᱷᱤ ᱠᱚ ᱞᱟᱹᱴᱩᱜᱼᱟ᱾ ᱟᱨ ᱚᱱᱟ ᱛᱟᱠ ᱡᱩᱫᱤ ᱱᱚᱝᱠᱟ ᱥᱮᱨᱢᱟ ᱫᱟᱜ ᱡᱟᱹᱲᱤ ᱫᱟᱜ ᱞᱮᱠᱷᱟᱡ ᱛᱚᱵᱮ ᱦᱟᱸᱜ ᱱᱚᱝᱠᱟ ᱥᱟᱨᱫᱤᱜᱼᱟ ᱢᱟᱱᱮ ᱦᱩᱲᱩ ᱨᱚᱦᱚᱭ ᱠᱚ ᱮᱦᱚᱵᱚᱜᱼᱟ ᱦᱟᱸᱜ᱾ ᱟᱫᱚ ᱱᱚᱜᱼᱚᱭ ᱱᱤᱭᱟᱹ ᱟᱞᱮ ᱫᱚ ᱦᱟᱸᱜ ᱥᱮᱨᱢᱟ ᱫᱟᱜ ᱡᱟᱹᱲᱤ ᱛᱟᱺᱜᱤ ᱨᱮᱜᱮ ᱢᱮᱱᱟᱜ ᱞᱮᱭᱟ ᱟᱨ ᱡᱚᱠᱷᱚᱱᱮ ᱫᱟᱜ ᱛᱚᱵᱮ ᱮᱦᱚᱵᱚᱜᱼᱟ ᱟᱞᱮ ᱥᱮᱱᱟᱜ ᱱᱚᱣᱟ ᱦᱩᱲᱩ ᱨᱚᱦᱚᱭ ᱠᱚᱫᱚ ᱦᱟᱸᱜ᱾ ᱟᱫᱚ ᱟᱞᱮ ᱫᱚ ᱢᱟᱜ ᱢᱟᱱᱮ ᱥᱮᱨᱢᱟ ᱫᱟᱜ ᱡᱟᱹᱲᱤ ᱵᱚᱨᱥᱟ ᱵᱚᱨᱥᱟ ᱜᱮ ᱢᱮᱱᱟᱜ ᱞᱮᱭᱟ᱾
ᱟᱪᱪᱷᱟ ᱦᱮᱸ ᱚᱱᱟ ᱢᱟ ᱛᱮ ᱥᱮᱨᱢᱟ ᱫᱟᱜ ᱵᱷᱚᱨᱥᱟ ᱢᱟᱛᱮ ᱟᱛᱳ ᱫᱮᱦᱮᱛ ᱠᱚᱨᱮ ᱢᱟ ᱠᱚ ᱛᱟᱦᱮᱱ ᱜᱮ ᱫᱚ ᱟᱞᱮ ᱥᱮᱫ ᱫᱚ ᱱᱤᱝᱠᱟ ᱫᱚ ᱵᱟᱝ ᱜᱟᱱᱚᱜ-ᱟ ᱵᱚᱞᱮ ᱛᱟᱵᱚᱱᱟ ᱵᱚᱨᱥᱟ ᱫᱚ ᱵᱚᱞᱮ ᱵᱟᱠᱚ ᱛᱟᱦᱮᱱᱟ ᱟᱞᱮ ᱥᱮᱫ ᱫᱚ ᱵᱚᱞᱮ ᱱᱚᱜᱼᱚ ᱱᱚᱝᱠᱟ ᱠᱟᱱᱟ ᱵᱚᱞᱮ ᱱᱮᱛᱚᱜ ᱫᱚ ᱢᱮᱥᱤᱱ ᱠᱚᱛᱮ ᱳ ᱵᱩᱥᱪᱟᱱ ᱯᱷᱩᱥᱟᱨ ᱦᱚᱸᱠᱚ ᱛᱟᱦᱮᱱ ᱜᱮᱭᱟ ᱫᱟᱜ ᱠᱚ ᱤᱭᱟᱹᱭᱟ ᱥᱟᱭᱠᱮᱞ ᱠᱮᱨᱮᱪᱮᱱ ᱦᱚᱸᱧ ᱧᱮᱞ ᱵᱟᱲᱟ ᱟᱠᱟᱫᱟ ᱵᱚᱞᱮ ᱥᱮᱨᱢᱟ ᱵᱷᱚᱨᱥᱟ ᱛᱮᱠᱚ ᱛᱟᱦᱮᱸ ᱵᱟᱲᱟ ᱞᱮᱱᱠᱷᱟᱱ ᱫᱚ ᱛᱷᱚᱲᱟ ᱜᱟᱱ ᱠᱚ ᱤᱧ ᱠᱚ ᱠᱷᱟᱴᱟᱣ ᱧᱚᱜᱚᱜ ᱠᱟᱱᱟ᱾ ᱵᱟᱠᱷᱟᱡ ᱫᱚ ᱵᱟᱝ ᱫᱟᱜ ᱞᱮᱠᱷᱟᱡ ᱫᱚ ᱵᱟᱝ ᱦᱩᱭᱩᱜ-ᱟ ᱛᱷᱚ ᱟᱫᱚ ᱚᱱᱟᱛᱮ ᱱᱮᱛᱟᱨ ᱫᱚᱠᱚ ᱢᱮᱥᱤᱱ ᱵᱷᱚᱨᱟ ᱥᱟᱹᱜᱟᱹᱭ ᱠᱚ ᱛᱟᱦᱮᱱ ᱠᱟᱱᱟ᱾ ᱟᱨ ᱟᱯᱮ ᱥᱮᱫ ᱫᱚ ᱪᱮᱫ ᱞᱮᱠᱟ? ᱱᱚᱱᱠᱟ ᱫᱚ ᱫᱚ ᱵᱟᱹᱱᱩᱜ ᱠᱚ ᱛᱮ
ᱟᱞᱮ ᱥᱮᱫ ᱫᱚ ᱦᱟᱸᱜ ᱢᱟᱱᱮ ᱢᱮᱥᱤᱱ ᱥᱮ ᱠᱮᱱᱮᱞ ᱮᱢᱟᱱ ᱥᱮ ᱡᱟᱦᱟᱱᱟᱜ ᱜᱮ ᱵᱟᱹᱱᱩᱜᱼᱟ᱾ ᱟᱫᱚ ᱟᱞᱮ ᱥᱮᱱᱟᱜ ᱫᱚ ᱟᱹᱰᱤ ᱡᱟᱹᱥᱛᱤ ᱱᱚᱝᱠᱟ ᱫᱟᱜ ᱨᱮᱱᱟᱜ ᱠᱚᱥᱴᱚ ᱢᱮᱱᱟᱜᱼᱟ ᱦᱟᱸᱜ ᱟᱫᱚ ᱱᱚᱜᱼᱚᱭ ᱟᱞᱮ ᱫᱚ ᱥᱮᱨᱢᱟ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ ᱟᱨ ᱡᱚᱠᱷᱚᱱ ᱥᱮ ᱡᱟᱦᱟᱸ ᱛᱤᱥ ᱱᱚᱝᱠᱟ ᱡᱩᱫᱤ ᱥᱮᱨᱢᱟ ᱫᱟᱜ ᱡᱟᱹᱲᱤ ᱵᱟᱭ ᱡᱟᱹᱲᱤᱭᱟ ᱛᱚᱵᱮ ᱦᱟᱸᱜ ᱵᱩᱡᱷᱟᱹᱣ ᱢᱮ ᱟᱞᱮ ᱥᱮᱫ ᱫᱚ ᱟᱠᱟᱞ ᱯᱟᱲᱟᱣᱱᱟ। ᱛᱚ ᱟᱯᱮ ᱥᱮᱱᱟᱜ ᱫᱚ ᱦᱟᱸᱜ ᱱᱟᱯᱟᱭ ᱜᱮ ᱦᱟᱸᱜ ᱢᱟᱱᱮ ᱫᱟᱜ ᱨᱮᱱᱟᱜ ᱵᱮᱵᱚᱥᱛᱷᱟ ᱠᱚᱫᱚ
ᱦᱮᱸ ᱟᱞᱮ ᱥᱮᱫ ᱫᱚ ᱮ ᱢᱮᱱ ᱠᱮᱫ ᱫᱟᱜ ᱨᱮᱱᱟᱜ ᱵᱮᱵᱚᱥᱛᱷᱟ ᱫᱚ ᱱᱟᱯᱟᱭ ᱜᱮᱭᱟ ᱵᱚᱞᱮ ᱥᱮ ᱠᱚ ᱵᱳᱨᱤᱝ ᱦᱚᱪᱚ ᱠᱟᱫᱟ ᱠᱚ ᱟᱫᱚ ᱚᱸᱰᱮ ᱠᱷᱡ ᱠᱚ ᱟᱫᱚᱢ ᱠᱚᱫᱚ ᱠᱚ ᱤᱭᱟᱹᱭ ᱫᱟ ᱠᱩᱸᱭ ᱦᱚᱪᱚ ᱠᱟᱫᱟ ᱠᱚ ᱟᱞᱮ ᱥᱮᱫ ᱫᱟᱜ ᱦᱚᱸ ᱛᱷᱚᱲᱟ ᱜᱟᱱ ᱪᱮᱛᱟᱱ ᱧᱚᱜ ᱨᱮ ᱦᱮᱱᱟᱜ ᱛᱟᱭᱟ ᱛᱷᱚᱲᱟ ᱜᱟᱱ ᱢᱚᱡᱽ ᱵᱩᱡᱷᱟᱹᱜ ᱠᱟᱱᱟ ᱟᱨ ᱜᱟᱹᱰᱭᱟᱹ ᱠᱚᱦᱚᱸ ᱦᱮᱱᱟᱜᱼᱟ᱾ ᱚᱱᱟ ᱠᱷᱚᱡ ᱫᱟᱜ ᱞᱮᱠᱷᱟ ᱦᱚᱸ ᱯᱮᱨᱮᱡ ᱜᱚᱫᱚᱜᱼᱟ᱾
ᱟᱪᱪᱷᱟ ᱟᱪᱪᱷᱟ ᱟᱹᱰᱤ ᱱᱟᱯᱟᱭ ᱛᱚᱵᱮ ᱦᱟᱸᱜ ᱟᱨ ᱟᱞᱮ ᱥᱮᱫ ᱢᱟ ᱮᱱᱛᱮᱜ ᱱᱚᱣᱟ ᱫᱟᱜ ᱦᱚᱸ ᱟᱹᱰᱤ ᱵᱷᱤᱛᱤᱨ ᱨᱮ ᱢᱮᱱᱟᱜᱼᱟ᱾ ᱢᱮᱱ ᱫᱟᱲᱮᱭᱟᱜᱼᱟ᱾ ᱯᱟᱸᱪᱥᱚ ᱥᱮ ᱥᱟᱛᱥᱚ ᱯᱷᱤᱴ ᱞᱟᱛᱟᱨ ᱨᱮ ᱟᱫᱚ ᱚᱱᱟ ᱠᱚᱠᱷᱟᱱ ᱛᱮ ᱦᱟᱸᱜ ᱵᱳᱨᱤᱝ ᱨᱮᱦᱚᱸ ᱟᱹᱰᱤ ᱡᱟᱹᱥᱛᱤ ᱠᱷᱚᱨᱪᱟ ᱯᱟᱲᱟᱜᱼᱟ᱾ ᱟᱫᱚ ᱚᱱᱟ ᱛᱮ ᱦᱟᱸᱜ ᱟᱭᱢᱟ ᱦᱚᱲ ᱢᱟᱱᱮ ᱵᱳᱨᱤᱝ ᱦᱚᱸ ᱵᱟᱠᱚ ᱠᱚᱨᱟᱣ ᱦᱚᱪᱚᱭᱮᱫᱟ ᱮᱱᱛᱮᱜ ᱯᱟᱸᱪᱥᱚ ᱥᱟᱛᱥᱚ ᱯᱷᱤᱴ ᱡᱩᱫᱤ ᱤᱱᱟᱹᱜ ᱵᱷᱤᱛᱨᱤᱧ ᱛᱟᱦᱮᱱᱟ᱾ ᱛᱚᱵᱮᱢ ᱵᱩᱡᱷᱟᱹᱣ ᱫᱟᱲᱮᱜ ᱠᱮᱭᱟ ᱟᱹᱰᱤ ᱡᱟᱹᱥᱛᱤ ᱱᱚᱝᱠᱟ ᱠᱷᱟᱨᱪᱟ ᱯᱟᱲᱟᱣ ᱟᱢᱟ ᱛᱚ ᱚᱱᱮ ᱚᱱᱟ ᱠᱷᱚᱨᱪᱟ ᱠᱷᱟᱹᱛᱤᱨ ᱛᱮ ᱦᱟᱸᱜ ᱱᱚᱣᱟ ᱵᱟᱠᱚ ᱤᱭᱟᱹ ᱚᱪᱚᱭᱮᱫᱟ ᱦᱟᱸᱜ ᱢᱮᱱ ᱫᱟᱲᱮᱭᱟᱜᱼᱟ᱾
ᱦᱮᱸᱛᱮ ᱫᱤᱦᱟᱹᱛ ᱯᱚᱭᱥᱟ ᱨᱮᱱᱟᱜ ᱦᱚᱸ ᱛᱷᱚᱲᱟ ᱜᱟᱱ ᱩᱱᱟᱹᱜ ᱵᱟᱠᱚ ᱤᱭᱟᱹ ᱫᱟᱲᱮᱭᱟᱜᱼᱟ ᱟᱫᱚ ᱱᱚᱛᱮ ᱫᱚ ᱛᱷᱚᱲᱟ ᱜᱟᱱ ᱟᱞᱮ ᱥᱮᱫ ᱫᱚ ᱛᱷᱚᱲ ᱵᱟᱡᱟᱨ ᱧᱚᱜ ᱴᱟᱭᱤᱯ ᱚᱱᱠᱟ ᱵᱟᱡᱟᱨ ᱧᱚᱜ ᱞᱮᱠᱟ᱾ ᱚᱱᱟ ᱚᱱᱟᱛᱮ ᱛᱷᱚᱲᱟ ᱜᱟᱱ ᱠᱚ ᱤᱭᱟᱹ ᱫᱟᱲᱮᱜ ᱠᱟᱱ ᱜᱮᱭᱟ ᱠᱟᱹᱢᱤ ᱠᱚ ᱪᱮᱫ ᱠᱚᱪᱚ ᱠᱚ ᱟᱹᱠᱷᱨᱤᱧ ᱤᱭᱟᱹ ᱵᱟᱲᱟᱭᱫᱟ ᱢᱚᱛᱞᱚᱵ ᱟᱫᱚ ᱟᱯᱮ ᱥᱮᱫ ᱜᱮ ᱪᱮᱫ ᱞᱮᱠᱟ?
ᱟᱞᱮ ᱥᱮᱫ ᱦᱚᱸ ᱱᱚᱜᱼᱚᱭ ᱢᱟᱱᱮ ᱟᱹᱠᱷᱨᱤᱧ ᱞᱮᱠᱟ ᱫᱚᱢ ᱢᱮᱱ ᱫᱟᱲᱮᱭᱟᱜ ᱠᱟᱱ ᱜᱮᱭᱟ ᱢᱟᱱᱮ ᱦᱩᱭᱩᱜ ᱠᱟᱱ ᱜᱮᱭᱟ ᱦᱟᱸᱜ ᱢᱟᱱᱮ ᱚᱠᱚᱭ ᱚᱠᱚᱭ ᱠᱚ ᱯᱟᱢᱯ ᱠᱚᱠᱚ ᱵᱟᱹᱭᱥᱟᱹᱣ ᱵᱟᱲᱟ ᱟᱠᱟᱫᱟ᱾ ᱟᱫᱚ ᱩᱱᱠᱩ ᱫᱚ ᱪᱟᱥᱵᱟᱥ ᱱᱟᱯᱟᱭ ᱜᱮᱠᱚ ᱪᱟᱥᱵᱟᱥ ᱮᱫᱟ᱾ ᱟᱨ ᱪᱟᱥᱵᱟᱥ ᱠᱟᱛᱮᱫ ᱱᱚᱣᱟ ᱢᱮᱱ ᱫᱟᱲᱮᱭᱟᱜᱼᱟ ᱥᱚᱵᱽᱡᱤ ᱮᱢᱟᱱ ᱠᱚ ᱦᱟᱸᱜ ᱚᱱᱟ ᱫᱚᱠᱚ ᱤᱭᱟᱹᱭᱮᱫ ᱠᱟᱱ ᱜᱮᱭᱟ᱾ ᱢᱟᱱᱮ ᱟᱹᱠᱷᱨᱤᱧ ᱞᱟᱹᱜᱤᱫ ᱠᱚ ᱤᱫᱤᱭᱮᱫᱟ ᱦᱟᱸᱜ ᱵᱤᱡᱽᱱᱮᱥ ᱞᱮᱠᱟ ᱫᱚ ᱢᱮᱱ ᱞᱮᱠᱷᱟᱡ ᱫᱚ ᱟᱭᱢᱟ ᱜᱮ ᱟᱞᱮ ᱥᱮᱫ ᱫᱚᱠᱚ ᱵᱤᱡᱽᱱᱮᱥ ᱮᱫ ᱠᱟᱱ ᱜᱮᱭᱟ ᱦᱟᱸᱜ ᱵᱟᱝ ᱫᱚ ᱵᱟᱝ ᱟᱫᱚ ᱱᱚᱜᱼᱚᱭ ᱟᱞᱟᱢᱟᱜ ᱱᱚᱣᱟ ᱟᱠᱷᱲᱟ ᱢᱟ ᱦᱟᱸᱜ ᱥᱚᱢᱚᱭ ᱢᱟ ᱦᱩᱭᱮᱱ ᱛᱟᱞᱟᱝ ᱟᱭᱢᱟ ᱜᱮ ᱟᱫᱚ ᱱᱚᱸᱰᱮ ᱜᱮᱞᱟᱝ ᱢᱩᱪᱟᱹᱫ ᱞᱮᱠᱷᱟᱡ ᱟᱹᱰᱤ ᱱᱟᱯᱟᱭ ᱦᱩᱭᱩᱜᱼᱟ᱾ ᱦᱮᱸ